ᱦᱮᱞᱳ ᱦᱮᱸ ᱦᱮᱸ ᱟᱸᱡᱚᱢᱚᱜ ᱠᱟᱱ ᱜᱮᱭᱟ ᱜᱚᱢᱠᱮ ᱟᱹᱞᱤᱧᱟᱜ ᱟᱸᱡᱚᱢᱚᱜ ᱠᱟᱱᱟ
ᱦᱳᱭ ᱟᱸᱡᱚᱢᱚᱜ ᱠᱟᱱ ᱜᱮᱭᱟ ᱵᱮᱥ ᱜᱮ
ᱟᱪᱪᱷᱟ ᱟᱪᱪᱷᱟ ᱜᱮᱭᱟ ᱛᱟᱦᱚᱞᱮ ᱜᱚᱢᱠᱮ ᱪᱮᱫ ᱠᱚ ᱯᱮ ᱪᱤᱠᱟᱹ ᱵᱟᱲᱟᱭᱮᱫ ᱛᱟᱵᱚᱱᱟ
ᱟᱫᱚ ᱦᱚᱜᱼᱚᱭ ᱚᱲᱟᱜ ᱠᱚᱨᱮᱫ ᱜᱮ ᱱᱤᱭᱟᱹ ᱜᱷᱟᱹᱲᱤᱡ ᱫᱚ
ᱟᱪᱪᱷᱟ ᱟᱪᱪᱷᱟ ᱟᱨ ᱠᱟᱹᱢᱤ ᱵᱟᱲᱟ ᱠᱚ ᱛᱤᱱᱟᱹᱜ ᱥᱟᱺᱜᱤᱧ ᱵᱟᱲᱟ ᱠᱮᱫ ᱛᱟᱵᱚᱱᱟ ᱯᱮ ᱚᱱᱛᱮ ᱫᱚ
ᱠᱟᱹᱢᱤ ᱵᱟᱲᱟ ᱫᱚ ᱟᱫᱚ ᱠᱟᱹᱴᱤᱡ ᱟᱫᱟᱚ ᱱᱚᱜ-ᱚ ᱱᱚᱝᱠᱟ ᱱᱚᱜᱚᱭ ᱫᱟᱜ ᱞᱟᱜᱟᱣ ᱠᱟᱱᱟ ᱦᱚᱸᱜᱼᱚᱭ ᱦᱚᱞᱟ ᱢᱟᱦᱫᱷᱮᱨ ᱠᱷᱚᱱ ᱟᱫᱚ ᱠᱟᱹᱢᱤ ᱵᱟᱲᱟ ᱱᱤᱛᱚᱜ ᱢᱟ ᱦᱮᱸ ᱚᱱᱠᱟ ᱜᱮ ᱪᱟᱞᱟᱜ ᱠᱟᱱ ᱜᱮᱭᱟ ᱵᱷᱟᱜᱮ ᱜᱮ ᱟᱫᱚ
ᱟᱪᱪᱷᱟ ᱦᱩᱸᱻ ᱛᱟᱦᱚᱞᱮ ᱜᱚᱢᱠᱮ ᱛᱮᱦᱮᱧ ᱫᱚᱭ ᱫᱟᱜ ᱮᱫᱟᱭ ᱥᱮ ᱵᱟᱝᱟ
ᱟᱫᱚ ᱜᱚᱝᱠᱮ ᱛᱮᱦᱮᱧ ᱫᱚ ᱠᱷᱟᱡ ᱟᱹᱣᱨᱤ ᱫᱟᱜᱟᱭ ᱫᱚ ᱚᱱᱠᱟ ᱫᱚ ᱦᱚᱞᱟ ᱜᱮ ᱫᱟᱜ ᱠᱮᱜᱼᱟᱭ ᱟᱫᱚ ᱛᱮᱦᱮᱧ ᱫᱚ ᱱᱚᱜᱚᱭ ᱥᱮᱛᱟᱜ ᱠᱷᱚᱱ ᱫᱟᱜ ᱫᱚ ᱵᱟᱹᱱᱩᱜᱼᱟ ᱠᱟᱹᱴᱤᱡ ᱥᱤᱛᱩᱝ ᱥᱤᱛᱩᱝ ᱧᱚᱜ ᱫᱟᱜ ᱟᱞᱮᱥᱮᱫ ᱫᱚ ᱦᱚᱸᱜᱠᱷᱟᱱ
ᱦᱩᱸ ᱟᱪᱪᱷᱟ ᱟᱪᱪᱷᱟ ᱟᱪᱪᱷᱟ ᱦᱩᱸ
ᱟᱫᱚ ᱟᱯᱮ ᱥᱮᱫ ᱫᱚ ᱜᱚᱝᱠᱮ ᱛᱟᱦᱚᱞᱮ ᱪᱮᱫ ᱞᱮᱠᱟ ᱱᱚᱣᱟ ᱫᱟᱜ ᱡᱟᱹᱲᱤ ᱠᱚ ᱨᱤᱢᱤᱞ ᱠᱚ ᱪᱮᱫ ᱞᱮᱠᱟ ᱢᱮᱱᱟᱜ-ᱟ᱾
ᱦᱮᱸ ᱛᱮᱦᱮᱧ ᱫᱚ ᱫᱟᱜ ᱫᱚ ᱵᱟᱭ ᱫᱟᱜ ᱮᱫᱟ ᱥᱤᱛᱩᱝ ᱠᱟᱹᱴᱤᱡ ᱚᱱᱠᱟ ᱰᱩᱸᱰᱨᱩᱜ ᱠᱟᱜᱟᱭ ᱫᱟᱜ ᱛᱚ ᱦᱟᱸᱜ ᱵᱟᱭ ᱵᱟᱲᱟᱭᱚᱜ ᱦᱩᱭᱩᱜ ᱠᱟᱱᱟ ᱡᱮ ᱫᱟᱜᱟᱭ ᱥᱮ ᱵᱟᱝᱟ ᱦᱟᱸᱜ ᱚᱱᱟᱫᱚ ᱵᱟᱹᱞᱤᱧ ᱞᱟᱹᱭ ᱫᱟᱲᱮᱭᱟᱜ ᱠᱟᱱ ᱛᱮᱦᱮᱧ ᱫᱚ ᱵᱟᱭ ᱫᱟᱜ ᱠᱟᱜ-ᱟ᱾
ᱟᱪᱪᱷᱟ ᱟᱫᱚ ᱟᱞᱮ ᱥᱮᱫ ᱫᱚ ᱦᱳᱭ ᱟᱫᱚ ᱱᱚᱝᱠᱟ ᱠᱟᱹᱴᱤᱡ ᱮ ᱥᱤᱛᱩᱝ ᱧᱚᱜ ᱮᱫᱟ ᱟᱫᱚ
ᱦᱮᱸ ᱟᱨ ᱜᱚᱝᱠᱮ ᱡᱚᱢ ᱵᱟᱲᱟ ᱠᱚ ᱦᱩᱭᱱᱟ?
ᱦᱳᱭ ᱜᱚᱢᱠᱮ ᱡᱚᱢ ᱵᱟᱲᱟ ᱠᱚᱫᱚ ᱦᱩᱭ ᱠᱟᱱᱟ ᱟᱫᱚ ᱱᱚᱜ-ᱚᱭ ᱡᱚᱢ ᱵᱟᱲᱟ ᱠᱟᱛᱮᱫ ᱜᱮ ᱫᱩᱲᱩᱵ ᱵᱟᱲᱟ ᱦᱩᱭ ᱞᱮᱱ ᱛᱟᱦᱮᱸᱜ-ᱟ᱾ ᱟᱫᱚ ᱜᱚᱝᱠᱮ ᱟᱢᱫᱚ ᱛᱟᱦᱚᱞᱮ ᱡᱚᱢ ᱠᱮᱫ-ᱟ ᱥᱮ ᱟᱹᱣᱨᱤ?
ᱦᱮᱸ ᱱᱚᱝᱠᱟ ᱱᱟᱥᱛᱟᱜ ᱞᱮᱠᱟ ᱫᱚ ᱡᱚᱢ ᱵᱟᱲᱟ ᱦᱩᱭ ᱠᱟᱱᱟ᱾ ᱦᱮᱸ ᱦᱮᱸ ᱤᱱᱟᱹ ᱫᱚ ᱟᱞᱮ ᱫᱚ ᱦᱟᱸᱜ ᱱᱚᱣᱟ ᱵᱟᱦᱨᱮ ᱠᱚᱨᱮᱞᱮ ᱛᱟᱦᱮᱱ ᱜᱮᱭᱟ ᱛᱚ ᱢᱮᱥ ᱠᱚᱨᱮ ᱟᱫᱚ ᱟᱞᱮ ᱫᱚ ᱦᱟᱸᱜ ᱱᱤᱡᱮᱛᱮ ᱵᱟᱝ ᱪᱚᱸᱫᱟ ᱞᱮᱱ ᱠᱷᱟᱱ ᱛᱚ ᱵᱟᱝ ᱡᱚᱢᱚᱜ-ᱟ ᱟᱨ ᱫᱟᱠᱟ ᱠᱚᱦᱚᱸ ᱟᱹᱣᱨᱤ ᱤᱥᱤᱱᱚᱜ-ᱟ ᱱᱤᱛᱚᱜ ᱫᱚ
ᱟᱪᱪᱷᱟ ᱟᱫᱚ ᱦᱳᱭ ᱟᱫᱚ ᱢᱮᱥ ᱠᱚᱨᱮ ᱫᱚ ᱛᱟᱦᱚᱞᱮ ᱜᱚᱝᱠᱮ ᱱᱚᱝᱠᱟ ᱚᱞᱚᱜ ᱯᱟᱲᱦᱟᱣ ᱡᱤᱭᱚᱱ ᱪᱟᱞᱟᱜ ᱠᱟᱱ ᱜᱮᱭᱟ ᱵᱟᱝ
ᱦᱮᱸ ᱦᱮᱸ
ᱟᱫᱚ ᱜᱚᱝᱠᱮ ᱚᱱᱟ ᱚᱞᱚᱜ ᱯᱟᱲᱦᱟᱣ ᱠᱚᱨᱮ ᱟᱫᱚ ᱮᱸᱴᱠᱮᱴᱚᱬᱮ ᱚᱱᱠᱟ ᱵᱟᱝ ᱯᱮ ᱵᱩᱡᱷᱟᱹᱣ ᱮᱫ ᱛᱮ?
ᱚᱱᱠᱟ ᱫᱚ ᱵᱟᱝᱞᱮ ᱵᱩᱡᱷᱟᱹᱣᱮᱫ-ᱟ ᱮᱸᱴᱠᱮᱴᱚᱬᱮ ᱠᱚᱫᱚ ᱡᱮᱹ ᱯᱟᱲᱦᱟᱣ ᱨᱮᱫᱚ
ᱟᱪᱪᱷᱟ ᱟᱫᱚ ᱦᱚᱸᱜ-ᱚᱭ ᱡᱟᱦᱟᱱᱟᱜ ᱜᱮ ᱛᱚ ᱴᱟᱠᱟ ᱯᱚᱭᱥᱟ ᱤᱫᱤ ᱠᱟᱛᱮᱫ ᱟᱨ ᱵᱟᱠᱷᱟᱱ ᱱᱚᱝᱠᱟ ᱛᱟᱦᱮᱱ ᱡᱚᱢ ᱠᱚ ᱟᱹᱰᱤ ᱠᱷᱚᱨᱪᱟᱜ ᱠᱟᱱᱟ ᱥᱮ ᱪᱮᱫᱠᱟ ᱚᱱᱮ ᱚᱱᱠᱟ ᱢᱤᱫᱴᱟᱝ ᱮᱸᱴᱠᱮᱴᱚᱬᱮ ᱵᱟᱹᱱᱩᱜ-ᱟ᱾
ᱚᱱᱠᱟ ᱫᱚ ᱵᱟᱹᱱᱩᱜ-ᱟ ᱟᱫᱚ ᱟᱹᱲᱤᱥ ᱫᱚ ᱵᱩᱡᱷᱟᱹᱜ-ᱟ᱾ ᱢᱟᱱᱮ ᱪᱚᱸᱫᱟ ᱦᱩᱭᱩᱜ-ᱟ ᱥᱮ ᱱᱤᱡᱮᱛᱮ ᱚᱱᱟᱜᱮ ᱟᱹᱲᱤᱥ ᱧᱚᱜ ᱠᱟᱹᱴᱤᱡ ᱵᱩᱡᱷᱟᱹᱜ-ᱟ ᱪᱚᱸᱫᱟ ᱡᱚᱢ ᱦᱮᱸ ᱦᱳᱴᱮᱞ ᱠᱚᱨᱮ ᱡᱚᱢ ᱫᱚ ᱴᱷᱤᱠ ᱜᱮ ᱵᱩᱡᱷᱟᱹᱜ-ᱟ ᱠᱤᱱᱛᱩ ᱱᱤᱡᱮᱛᱮ ᱪᱚᱸᱫᱟ ᱠᱟᱛᱮᱜ ᱡᱚᱢ ᱫᱚ ᱠᱟᱹᱴᱤᱡ ᱟᱥ ᱠᱮᱛ ᱧᱚᱜ ᱜᱮ ᱵᱩᱡᱷᱟᱹᱜ-ᱟ ᱢᱟᱱᱮ ᱵᱟᱝ ᱪᱚᱸᱫᱟ ᱥᱟᱱᱟ‌-ᱟ ᱚᱞᱟᱥ ᱜᱮ ᱵᱩᱡᱷᱟᱹᱜ-ᱟ ᱛᱚ ᱚᱱᱟᱜᱮ ᱟᱹᱲᱤᱥ ᱫᱚ ᱵᱟᱝᱠᱷᱟᱱ ᱫᱚ ᱴᱷᱤᱠ ᱜᱮᱭᱟ ᱚᱱᱠᱟ ᱠᱷᱚᱨᱪᱟ ᱠᱚᱫᱚ ᱢᱮᱥ ᱨᱮ ᱵᱟᱦᱨᱮ ᱨᱮ ᱛᱟᱦᱮᱸ ᱞᱮᱱᱠᱷᱟᱱ ᱫᱚ ᱚᱝᱠᱟ ᱫᱚ ᱠᱷᱚᱨᱪᱟᱜ ᱜᱮᱭᱟ᱾
ᱦᱳᱭ ᱟᱫᱚ ᱱᱚᱜ-ᱚᱭ ᱱᱤᱡᱮᱹᱛᱮ ᱤᱥᱤᱱ ᱫᱚ ᱟᱫᱚ ᱚᱠᱛᱚ ᱠᱚᱦᱚᱸ ᱟᱫᱚ ᱠᱟᱹᱴᱤᱡ ᱤᱭᱟᱹ ᱜᱚᱫᱚᱜ ᱜᱮᱭᱟ ᱠᱚᱢᱚᱜ-ᱟ ᱟᱨᱠᱤ ᱱᱚᱝᱠᱟ ᱮ ᱱᱤᱛᱚᱜ ᱵᱮᱨᱮᱫ ᱠᱟᱛᱮᱫ ᱪᱚᱸᱫᱟ ᱛᱟᱯᱚᱨ ᱟᱨᱚ ᱚᱞᱚᱜ ᱯᱟᱲᱦᱟᱣ ᱢᱮᱱᱟᱜ ᱜᱮᱭᱟ ᱛᱟᱯᱚᱨᱮ ᱟᱨᱚ ᱚᱱᱠᱟ ᱜᱮ ᱪᱟᱞᱟᱜ ᱦᱩᱭᱩᱜ-ᱟ ᱠᱚᱞᱮᱡᱽ ᱛᱮ ᱚᱱᱟ ᱠᱚ ᱟᱫᱚ ᱚᱠᱛᱚ ᱠᱚ ᱠᱟᱹᱴᱤᱡ ᱮ ᱠᱚᱢ ᱜᱚᱫᱚᱜ ᱜᱮᱭᱟ ᱥᱮ ᱪᱮᱫ ᱞᱮᱠᱟ?
ᱦᱮ ᱦᱮᱸ ᱦᱮᱸ ᱚᱠᱛᱚ ᱫᱚ ᱠᱚᱢ ᱫᱚ ᱵᱟᱝᱟ ᱟᱫᱚ ᱠᱟᱛᱷᱟ ᱦᱩᱭᱩᱜ ᱠᱟᱱᱟ ᱧᱤᱫᱟᱹ ᱠᱚ ᱯᱟᱲᱟᱣ ᱦᱩᱭᱩᱜ ᱜᱮᱭᱟ ᱛᱚ ᱵᱮᱨᱮᱫ ᱠᱟᱛᱮᱫ ᱢᱟᱱᱮ ᱟᱹᱰᱤ ᱫᱮᱨᱤ ᱠᱟ ᱠᱟᱛᱮᱫ ᱡᱟᱹᱯᱤᱫ ᱦᱩᱭᱩᱜ ᱜᱮᱭᱟ ᱛᱚ ᱥᱮᱛᱟᱜ ᱵᱮᱲᱟ ᱚᱱᱠᱟ ᱡᱟᱹᱯᱤᱫ ᱵᱟᱭ ᱢᱟᱱᱮ ᱡᱟᱹᱯᱤᱫ ᱥᱟᱱᱟ ᱜᱮᱭᱟ ᱵᱟᱝ ᱵᱮᱨᱮᱫ ᱥᱟᱱᱟ ᱦᱟᱜ ᱵᱤᱪᱷᱱᱟᱹ ᱠᱷᱚᱱᱟᱜ᱾
ᱦᱳᱭ ᱦᱳᱭ ᱟᱫᱚ ᱚᱱᱟ ᱜᱮ ᱟᱹᱰᱤ ᱤᱭᱟᱹ ᱵᱩᱡᱷᱟᱹᱜ-ᱟ ᱟᱨ ᱱᱮᱛᱟᱨ ᱢᱟ ᱱᱚᱝᱠᱟ ᱥᱟᱱᱟᱢ ᱦᱚᱲ ᱜᱮ ᱧᱤᱫᱟᱹ ᱟᱹᱰᱤ ᱜᱷᱟᱹᱲᱤᱡ ᱠᱚ ᱛᱟᱦᱮᱱ ᱠᱟᱱᱟ ᱠᱚ ᱟᱫᱚ ᱱᱚᱣᱟ ᱨᱮᱱᱟᱜ ᱤᱭᱟᱹ ᱫᱚ ᱟᱫᱚ ᱪᱮᱫ ᱠᱟ ᱚᱱᱟ ᱢᱳᱵᱟᱭᱤᱞ ᱥᱮ ᱵᱟᱝ ᱫᱚ ᱪᱮᱫ ᱟᱫᱚ ᱪᱮᱫ ᱠᱷᱟᱹᱛᱤᱨ ᱠᱚ ᱦᱚᱜ-ᱚ ᱱᱚᱝᱠᱟ ᱠᱚ ᱧᱤ ᱵᱮᱸᱜᱮᱫ ᱟᱨ ᱠᱟᱹᱢᱤ ᱞᱟᱸᱜᱟ ᱦᱚᱲᱢᱚ ᱠᱚᱫᱚ ᱠᱚ ᱩᱱᱠᱩ ᱦᱚᱲ ᱫᱚᱠᱚ ᱡᱟᱹᱯᱤᱫᱮᱫ ᱜᱮᱭᱟ ᱟᱫᱚ ᱢᱤᱫ ᱵᱟᱨ ᱦᱚᱲ ᱟᱵᱚ ᱚᱱᱠᱟ ᱢᱳᱵᱟᱭᱤᱞ ᱥᱟᱶ ᱟᱹᱰᱤ ᱡᱳᱨ ᱜᱮᱵᱚᱱ ᱡᱚᱯᱲᱟᱣ ᱟᱠᱟᱱᱟ ᱟᱫᱚ ᱛᱟᱦᱚᱞᱮ ᱚᱱᱠᱟᱠ ᱜᱮ ᱦᱮᱣᱟ ᱦᱩᱭ ᱠᱟᱱᱟ ᱟᱨ ᱛᱟᱦᱮᱱ ᱦᱩᱭᱩᱜ ᱜᱮᱭᱟ ᱢᱟᱱᱮ ᱢᱮᱫ ᱦᱚᱸ ᱵᱟᱝ ᱡᱟᱹᱯᱤᱫᱚᱜᱼᱟ ᱟᱨ ᱵᱟᱨᱚ ᱴᱟ ᱚᱱᱠᱟ ᱵᱟᱝ ᱵᱟᱡᱟᱣ ᱞᱮᱱᱠᱷᱟᱱ ᱢᱮᱫᱦᱚ ᱵᱟᱝ ᱡᱟᱹᱯᱤᱫᱚᱜᱼᱟ ᱟᱨ ᱱᱚᱛᱮ ᱟᱨ ᱟᱨ ᱫᱤᱨᱤ ᱛᱮ ᱡᱟᱹᱯᱤᱫ ᱞᱮᱱᱠᱷᱟᱱ ᱱᱚᱛᱮ ᱥᱮᱛᱟᱜ ᱵᱮᱨᱮᱫ ᱦᱚᱸ ᱚᱥᱩᱵᱤᱫᱷᱟ ᱜᱚᱫᱚᱜ ᱜᱮᱭᱟ
ᱦᱩᱸ ᱟᱫᱚ ᱱᱤᱛᱚᱜ ᱫᱚᱵᱚᱱ ᱯᱟᱹᱨᱠᱟᱹᱣ ᱠᱟᱱᱟ ᱥᱮ ᱟᱵᱚ ᱫᱚ ᱤᱱᱟᱹ ᱠᱷᱟᱹᱛᱤᱨ ᱜᱮ ᱢᱟᱱᱮ ᱮ ᱢᱳᱵᱟᱭᱤᱞ ᱫᱚ ᱧᱮᱞ ᱥᱟᱱᱟ ᱜᱮᱭᱟ ᱟᱨ ᱧᱮᱞ ᱦᱚ ᱱᱤᱛᱚᱜ ᱫᱚ ᱧᱮᱞ ᱦᱚᱸ ᱫᱚᱨᱠᱟᱨ ᱜᱮ ᱢᱟᱝ ᱱᱤᱛᱚᱜ ᱫᱚ ᱟᱵᱚᱫ ᱫᱚ ᱴᱤ ᱤᱭᱟᱹ ᱠᱚᱫᱚ ᱵᱟᱵᱚᱱ ᱟᱸᱡᱚᱢᱮᱫᱼᱟ ᱛᱚ ᱨᱮᱰᱤᱭᱳ ᱠᱚᱫᱚ ᱱᱤᱥ ᱠᱚᱫᱚ ᱟᱵᱚ ᱫᱚ ᱯᱮᱯᱟᱨᱼᱮᱯᱟᱨ ᱠᱚᱦᱚᱸ ᱵᱟᱵᱚᱱ ᱯᱟᱲᱦᱟᱣᱮᱫᱼᱟ ᱟᱵᱚ ᱫᱚ ᱯᱷᱳᱱ ᱠᱚᱨᱮᱜ ᱜᱮ ᱡᱟ ᱵᱚᱱ ᱧᱮᱞᱮᱫᱼᱟ ᱚᱸᱰᱮᱜᱮ ᱥᱳᱥᱟᱞ ᱢᱤᱰᱤᱭᱟ ᱨᱮᱜᱮ ᱡᱟᱦᱟᱸ ᱠᱚ ᱯᱳᱥᱴ ᱮᱜᱟ ᱚᱱᱟ ᱜᱮᱵᱚᱱ ᱧᱮᱞ ᱠᱟᱛᱮᱫᱵᱚᱱ ᱥᱮᱬᱟᱭᱮᱜᱼᱟ ᱵᱟᱝᱟ ᱱᱤᱭᱟᱹ ᱠᱚᱫᱚ ᱱᱚᱝᱠᱟ ᱦᱩᱭᱩᱜ ᱠᱟᱱ-ᱟ ᱫᱩᱱᱭᱟᱹ ᱫᱤᱥᱚᱢ ᱨᱮ
ᱦᱳᱭ ᱜᱚᱝᱠᱮ ᱟᱫᱚ ᱦᱚᱸᱜᱼᱱᱟ ᱢᱵᱟᱭᱤᱞ ᱫᱚ ᱟᱫᱚ ᱟᱹᱰᱤ ᱨᱚᱠ ᱠᱚᱢ ᱜᱮ ᱠᱟᱹᱢᱤ ᱮᱢᱮᱫ ᱛᱟᱵᱚᱱᱟᱭ ᱟᱹᱰᱤ ᱞᱮᱠᱟᱱᱟᱜ ᱠᱟᱹᱢᱤ ᱜᱮ ᱱᱚᱜᱼᱚᱭ ᱡᱮᱞᱮᱠ ᱠᱟ ᱦᱚᱸᱜᱼᱚᱭ ᱠᱷᱚᱵᱚᱨ ᱠᱚᱦᱚᱸ ᱟᱸᱡᱚᱢ ᱨᱮ ᱥᱮ ᱧᱮᱞ ᱨᱮ ᱟᱨᱚ ᱱᱚᱝ ᱠᱟᱜᱮ ᱦᱚᱲ ᱥᱟᱶ ᱦᱚᱸᱜᱼᱚᱭ ᱨᱚᱯᱚᱲ ᱨᱮ ᱢᱤᱫᱴᱟᱝ ᱢᱚᱵᱟᱭᱤᱞ ᱛᱮ ᱦᱩᱭᱩᱜ ᱠᱟᱱᱟ ᱟᱫᱚ ᱛᱟᱦᱚᱞᱮ ᱮ ᱚᱱᱠᱟ ᱢᱚᱵᱟᱭᱤᱞ ᱟᱛᱮᱜ ᱜᱮ ᱢᱮᱱᱟᱜ ᱵᱚᱱ ᱜᱮᱭᱟ ᱚᱱᱟ ᱥᱟᱶᱜᱮ ᱥᱟᱨᱟᱫᱤᱱ ᱡᱚ ᱤᱭᱟᱹᱨᱮ ᱟᱫᱚ ᱱᱚᱝᱠᱟ ᱟᱹᱰᱤ ᱜᱮ ᱱᱚᱣᱟ ᱤᱭᱟᱹ ᱠᱟᱫ ᱛᱮ ᱦᱚᱸ ᱚᱱᱠᱟ ᱵᱷᱟᱜᱤ ᱦᱚᱸ ᱦᱩᱭᱩᱜ ᱠᱟᱱᱟ ᱟᱨ ᱢᱳᱵᱟᱭᱤᱞ ᱤᱫᱤ ᱠᱟᱛᱮ ᱱᱚᱝᱠᱟ ᱵᱟᱹᱲᱤᱡ ᱤᱭᱟᱹ ᱦᱚᱸ ᱢᱮᱱᱟᱜᱼᱟ
ᱵᱟᱹᱲᱤᱡ ᱫᱤᱠ ᱦᱚᱸ ᱢᱮᱱᱟᱜᱼᱟ ᱱᱚᱝᱠᱟ ᱵᱷᱟᱜᱤ ᱫᱤᱠ ᱦᱚᱸ ᱢᱮᱱᱟᱜᱼᱟ
ᱦᱩᱸ ᱟᱫᱚ ᱢᱳᱵᱟᱭᱤᱞ ᱵᱟᱠᱷᱟᱱ ᱫᱚ ᱟᱫᱚ ᱱᱤᱛᱚᱜ ᱫᱚ ᱪᱮᱫ ᱦᱚᱸ ᱵᱟᱵᱚᱱ ᱪᱤᱠᱟᱹ ᱫᱟᱲᱮᱭᱟᱜᱼᱟ ᱟᱵᱚ ᱫᱚ ᱢᱳᱵᱟᱭᱤᱞ ᱵᱚᱱ ᱥᱟᱵ ᱟᱠᱟᱜᱼᱟ ᱱᱤᱛᱚᱜ ᱫᱚ ᱯᱷᱳᱱ ᱡᱩᱫᱤ ᱵᱟᱝ ᱛᱟᱦᱮᱱᱟ ᱵᱟᱝ ᱡᱟᱦᱟᱱᱟᱜ ᱵᱮᱠ ᱤᱭᱟᱹᱢ ᱟᱸᱡᱚᱢ ᱫᱟᱲᱮᱭᱟᱜᱼᱟ ᱡᱮ ᱢᱤᱫᱴᱟᱝ ᱠᱷᱚᱵᱚᱨ ᱠᱚ ᱡᱟᱦᱟᱱᱟᱜ ᱟᱸᱡᱚᱢ ᱫᱟᱲᱮᱭᱟᱜᱼᱟ ᱢᱳᱵᱟᱭᱤᱞ ᱵᱧ ᱛᱟᱦᱮᱸ ᱞᱮᱱᱠᱷᱟᱱ ᱫᱚ ᱦᱚᱲᱟᱜ ᱢᱚᱪᱟᱛ ᱛᱮᱜᱮ ᱟᱸᱡᱚᱢ ᱫᱚ ᱤᱭᱟᱹᱜᱼᱟ ᱟᱨ ᱵᱟᱠᱷᱟᱡ ᱫᱚ ᱪᱮᱫ ᱦᱚᱸ ᱵᱟᱝ ᱠᱟᱱᱼᱟ ᱢᱳᱵᱟᱭᱤᱞ ᱨᱮ ᱢᱤᱫᱴᱮᱱ ᱢᱳᱵᱟᱭᱤᱞ ᱡᱩᱫᱤ ᱵᱟᱝ ᱛᱟᱦᱮᱱᱟ ᱢᱤᱫᱴᱮᱱ ᱩᱰᱤ ᱯᱤ ᱜᱮ ᱢᱤᱫᱴᱮᱱ ᱟᱹᱰᱤ ᱢᱟᱨᱟᱝ ᱤᱭᱟᱹ ᱠᱟᱱᱟ ᱳ ᱴᱤ ᱯᱤ ᱵᱟᱢ ᱵᱚᱞᱚ ᱞᱮᱱᱠᱷᱟᱱ ᱛᱚ ᱪᱮᱫ ᱦᱚᱸ ᱵᱟᱝ ᱜᱟᱱᱚᱜᱼᱟ ᱡᱟᱦᱟᱱᱟᱜ ᱯᱷᱚᱨᱚᱢ ᱯᱷᱤᱞᱟᱯ ᱮᱢ ᱪᱟᱞᱟᱣ ᱮᱱᱟ ᱳ ᱴᱤ ᱯᱤ ᱠᱚᱭ ᱢᱮᱟᱭ ᱢᱳᱵᱟᱭᱤᱞ ᱱᱟᱢᱵᱟᱨ ᱨᱮ ᱠᱚᱭ ᱢᱮᱭᱟ ᱚᱠᱚᱭᱟᱜ ᱮᱢᱟ ᱜᱟ ᱜᱟᱛᱮ ᱠᱚᱲᱟ ᱦᱟᱜ ᱮᱢᱟᱜ-ᱟ ᱥᱮ ᱚᱲᱟᱜ ᱚᱲᱟᱜ ᱮᱢᱟ ᱱᱤᱡᱮ ᱴᱷᱮᱱ ᱛᱟᱦᱮᱱᱟ ᱡᱟᱦᱟᱸ ᱯᱷᱚᱱ ᱚᱱᱟ ᱜᱮᱢ ᱮᱢᱟ ᱢᱮᱥᱡᱽ ᱵᱚᱞᱚᱱᱟ ᱛᱟᱨᱯᱚᱨᱮ ᱳ ᱴᱤ ᱯᱤ ᱵᱚᱞᱚᱱᱟ ᱦᱮᱸ ᱚᱱᱟ ᱠᱚ ᱞᱟᱜᱟᱜ-ᱟ ᱥᱮ ᱤᱱᱟᱹ ᱠᱷᱟᱹᱛᱤᱨ ᱜᱮ ᱢᱳᱵᱟᱭᱤᱞ ᱫᱚ ᱢᱤᱫ ᱯᱚᱠᱷᱮ ᱫᱚ ᱵᱷᱟᱹᱜᱤ ᱜᱮᱭᱟ᱾ ᱟᱫᱚ ᱦᱮᱸ ᱟᱵᱚ ᱫᱚ ᱮᱴᱟᱜ ᱦᱚᱲ ᱵᱚᱱ ᱠᱚᱭᱚᱜᱼᱼ ᱚᱠᱟ ᱢᱳᱵᱟᱭᱤᱞ ᱨᱮ ᱦᱟᱱᱮ ᱨᱤᱞᱥ ᱵᱚᱱ ᱵᱮᱱᱟᱣᱮᱜ-ᱟ ᱨᱤᱞᱥ ᱵᱚᱱ ᱧᱮᱞᱮᱜ-ᱟ᱾ ᱱᱤᱭᱟᱹ ᱠᱚᱫᱚ ᱦᱮᱸ ᱠᱷᱟᱨᱟᱯ ᱡᱤᱱᱤᱥ ᱠᱟᱱᱟ ᱠᱤᱱᱛᱩ ᱢᱤᱫᱴᱮᱱ ᱢᱚᱱᱮ ᱵᱷᱟᱹᱜᱤ ᱞᱮᱠᱟ ᱵᱚᱱ ᱧᱮᱞᱟ ᱚᱱᱟ ᱫᱚ ᱴᱷᱤᱠ ᱜᱮᱭᱟ᱾ ᱠᱤᱱᱛᱩ ᱥᱟᱨᱟ ᱫᱤᱱ ᱧᱮᱞ ᱫᱚ ᱢᱤᱫᱴᱤᱡ ᱠᱷᱟᱨᱟᱯ ᱜᱮᱭᱟ ᱢᱮᱸᱫ ᱠᱚ ᱠᱷᱟᱨᱟᱯᱚᱜ-ᱟ᱾ ᱛᱟᱨᱯᱚᱨᱮ ᱢᱳᱵᱟᱭᱤᱞ ᱨᱮᱫᱚ ᱟᱹᱰᱤ ᱠᱤᱪᱷᱩ ᱤᱭᱟᱹ ᱢᱮᱱᱟᱜ-ᱟ ᱛᱚ᱾
ᱦᱳᱭ ᱟᱫᱚ ᱱᱚᱣᱟ ᱫᱚ ᱦᱚᱸᱜ-ᱚ ᱱᱚᱝᱠᱟ ᱠᱟᱛᱷᱟ ᱫᱚ ᱟᱻ ᱡᱮ ᱡᱩᱫᱤᱢ ᱴᱷᱤᱠ ᱥᱟᱺᱦᱤᱡ ᱡᱩᱫᱤᱢ ᱵᱮᱵᱚᱦᱟᱨᱟ᱾ ᱛᱟᱦᱚᱞᱮ ᱴᱷᱤᱠ ᱜᱮ ᱦᱩᱭᱩᱜ-ᱟ ᱟᱨ ᱵᱟᱠᱼᱼ ᱠᱷᱟᱡ ᱱᱚᱜ-ᱚᱸᱭ ᱡᱟᱦᱟᱸᱧ ᱞᱟᱹᱭ ᱠᱮᱫ ᱵᱟᱲᱤᱡ ᱫᱤᱠ ᱦᱚᱸ ᱢᱮᱱᱟᱜ-ᱟ ᱵᱷᱟᱜᱤ ᱫᱤᱠ ᱦᱚᱸ ᱚᱠᱚᱭ ᱫᱚ ᱢᱳᱵᱟᱭᱤᱞ ᱱᱚᱜ-ᱚᱝᱠᱟ ᱵᱟᱲᱤᱡ ᱫᱤᱠ ᱠᱚ ᱤᱭᱟᱹᱭ ᱫᱟ᱾ ᱢᱳᱵᱟᱭᱤᱞ ᱨᱮᱠᱚ ᱵᱚᱞᱚᱱ ᱠᱟᱱᱟᱼᱼ ᱠᱚ ᱟᱫᱚ ᱩᱱᱠᱩ ᱫᱚ ᱮᱻ ᱴᱟᱭᱤᱢ ᱯᱟᱥ ᱞᱮᱠᱟ ᱠᱚ ᱵᱮᱵᱽ ᱮᱸᱜ ᱵᱮᱵᱽ ᱦᱟᱨ ᱫᱟ᱾ ᱟᱨᱼᱼ
ᱚᱠᱚᱭ ᱠᱚ ᱫᱚ ᱴᱷᱤᱠ ᱜᱮᱭᱟ ᱠᱟᱹᱢᱤ ᱭᱟᱜ ᱜᱮ ᱠᱚ ᱧᱮᱞ ᱫᱟ ᱟᱨ ᱠᱟᱢᱤ ᱭᱟᱜ ᱜᱮ ᱠᱚᱼᱼ ᱠᱟᱢᱤ ᱠᱟᱱᱟ ᱢᱳᱵᱟ ᱭᱤᱞ ᱟᱛᱮ ᱦᱚᱸ᱾ ᱟᱫᱚ ᱚᱱᱟ ᱫᱚ ᱱᱤᱡᱮ ᱴᱷᱮᱱ ᱜᱮ ᱯᱷᱮᱰ ᱠᱟᱱᱟ ᱡᱮ ᱟᱢ ᱚᱠᱟ ᱞᱮᱠᱟᱼᱼ
ᱦᱮᱸ ᱱᱤᱛᱚᱜ ᱫᱚ ᱟᱨ ᱚᱱ ᱞᱟᱭᱤᱱ ᱠᱳᱪᱤᱝ ᱠᱚ ᱟᱨᱟᱢ ᱵᱚ ᱠᱟᱱᱟ ᱛᱚ ᱯᱷᱳᱱ ᱛᱮ ᱜᱮ ᱧᱮᱞ ᱜᱟᱱᱚᱜ-ᱟ᱾ ᱦᱟᱛᱟᱭ ᱮᱜ-ᱟ ᱠᱚ ᱡᱚᱛᱼᱼ ᱡᱷᱚᱛᱚ ᱦᱚᱲ ᱜᱮ ᱥᱟᱵ ᱥᱮ ᱪᱟᱜ ᱥᱮ ᱤᱭᱟᱹ ᱠᱚ ᱦᱟᱛᱟᱣ ᱮᱜ-ᱟ ᱠᱮᱞᱟᱥ ᱠᱚ ᱦᱟᱛᱟᱣ ᱮᱜ-ᱟ ᱛᱚ ᱩᱱᱠᱩ ᱠᱚ ᱦᱟᱸᱜ ᱢᱚᱵᱟ ᱭᱤᱞᱼᱼ ᱛᱮ ᱜᱮ ᱧᱮᱞ ᱟᱭ ᱥᱮ ᱩᱱᱤ ᱛᱚ ᱦᱟᱸᱜ ᱩᱸᱻ ᱵᱟᱭ ᱪᱟᱞᱟᱣ ᱫᱟᱲᱮ ᱭᱟᱜ ᱠᱟᱱᱟ ᱦᱳᱭ ᱛᱚ ᱠᱮᱞᱟᱥᱼᱼ ᱵᱟᱭ ᱪᱟᱞᱟᱣ ᱞᱮᱱᱟ ᱢᱚᱵᱟᱭᱤᱞ‌ ᱛᱮ ᱧᱮᱞ ᱠᱮᱜ-ᱟᱭ᱾ ᱡᱟᱦᱟᱸ ᱱᱟᱜ ᱜᱮ ᱱᱤᱛᱚᱜ ᱫᱚ ᱯᱷᱳᱱ ᱵᱟ ᱠᱷᱟᱱ ᱫᱚ ᱥᱟᱹᱨᱤ ᱠᱟᱛᱷᱟ ᱦᱩᱭᱩᱜ ᱠᱟᱱᱟ ᱯᱷᱳᱱ ᱵᱟ ᱠᱷᱟᱱ ᱫᱚ ᱟᱵᱚ ᱫᱚᱼᱼ ᱱᱤᱛᱚᱜ ᱫᱚ ᱪᱮᱫ ᱦᱚᱸ ᱵᱟᱵᱚᱱ ᱪᱤᱠᱟᱹ ᱫᱟᱲᱮ ᱭᱟᱜ-ᱟ ᱯᱷᱳᱱ ᱫᱚ ᱫᱚᱨ ᱠᱟᱨ ᱜᱮ ᱢᱟᱱᱮ ᱱᱤᱦᱟᱹᱛ ᱫᱚᱨ ᱠᱟᱨ ᱜᱮ᱾
ᱦᱳᱭ ᱦᱳᱭ ᱟᱫᱚᱼᱼ ᱟᱫᱚ ᱦᱚᱸᱜ-ᱚᱭ ᱦᱚᱸᱜ-ᱚᱸ ᱱᱚᱶᱟ ᱠᱟᱢᱤᱭ ᱮᱢᱮᱜ ᱛᱟᱵᱚ ᱱᱟ ᱯᱟᱲᱦᱟᱣ ᱦᱚᱸ ᱜᱟᱱᱚᱜ ᱠᱟᱱᱟ᱾ ᱛᱟᱦᱞᱮ ᱟᱫᱚ ᱮᱻ ᱵᱷᱟᱜᱮ ᱫᱚ ᱵᱷᱟᱜᱮ ᱜᱮ ᱾
ᱦᱮᱸ ᱵᱷᱟᱹᱜᱤ ᱫᱚ ᱵᱷᱟᱜᱤ ᱜᱮᱭᱟ ᱢᱤᱫ ᱥᱮᱫ ᱛᱮ ᱫᱚ᱾ ᱟᱫᱚ ᱡᱩᱫᱤ ᱢᱳᱵᱟᱭᱤᱞ ᱨᱮ ᱢᱚᱵᱟᱭᱤᱞ ᱨᱮ ᱫᱚ ᱟᱹᱰᱤ ᱠᱤᱪᱷᱩ ᱜᱟᱱᱚᱜ-ᱟ ᱡᱷᱚᱛᱚ ᱱᱟᱜ ᱜᱮ᱾ ᱜᱟᱱᱚᱜ-ᱟ ᱠᱤᱱᱛᱩ ᱟᱹᱵᱩ ᱫᱚ ᱵᱟᱵᱚᱱ ᱵᱟᱲᱟᱭ-ᱟ ᱚᱱᱟ ᱠᱚ ᱡᱟᱦᱟᱸᱭ ᱵᱟᱲᱟ ᱭᱟᱼᱼ ᱠᱚ ᱩᱱᱠᱩ ᱫᱚ ᱢᱳᱵᱟᱭᱤᱞ ᱛᱮ ᱴᱷᱤᱠ ᱮᱸ ᱤᱭᱟᱹ ᱭᱮᱜ-ᱟ ᱠᱚ᱾ ᱩᱸᱻᱮᱸ ᱪᱷᱩᱴᱟᱹᱜ ᱠᱟᱱᱟ ᱠᱚ ᱡᱟᱦᱟᱸᱭ ᱠᱟᱢᱤ ᱨᱮ ᱢᱮᱱᱟ ᱭᱟ ᱚᱱᱟ ᱠᱟᱢᱤ ᱭᱮᱜ-ᱟᱭ ᱢᱳᱵᱟᱭᱤᱞ ᱛᱮ ᱜᱮ ᱯᱷᱳᱱ ᱛᱮ ᱜᱮ ᱡᱷᱚᱛᱚ ᱱᱟᱜᱼᱼ ᱴᱷᱤᱠ ᱜᱮ ᱭᱟ ᱠᱤᱱᱛᱩ ᱟᱵᱚ ᱫᱚ ᱵᱟᱵᱚᱱ ᱵᱟᱲᱟ ᱭᱟ ᱡᱟᱦᱟᱸᱭ ᱵᱟᱠᱚ ᱵᱟᱲᱟ ᱭᱟ ᱩᱱᱠᱩ ᱫᱚ ᱨᱤᱞᱥ ᱧᱮᱞ ᱛᱮ ᱜᱮ ᱫᱤᱱ ᱮ ᱪᱟᱞᱟᱭ ᱮᱜ-ᱟ᱾ ᱚᱱᱟ ᱨᱤᱪᱟᱨᱡᱽ ᱠᱮᱜ-ᱟᱭ ᱨᱤᱪᱟᱨᱡᱽ ᱠᱮᱜ-ᱟᱭ ᱱᱚᱣᱟ ᱠᱷᱟᱹᱛᱤᱨ ᱩᱱᱤᱼᱼ ᱱᱮᱴ ᱵᱟᱭ ᱠᱷᱟ ᱴᱟᱣ ᱫᱟᱲᱮ ᱭᱟᱜ ᱠᱟᱱᱟ ᱩᱱᱤ ᱢᱮ ᱯᱷᱮᱥᱵᱩᱠ ᱵᱟᱭ ᱧᱮᱞ ᱫᱟᱲᱮ ᱭᱟᱜᱼᱼ ᱠᱟᱱᱟ ᱤᱱᱥᱴᱟ ᱜᱮᱨᱟᱢ ᱵᱟᱭ ᱧᱮᱞ ᱫᱟᱲᱮ ᱭᱟᱜ ᱠᱟᱱᱟ ᱚᱱᱟ ᱠᱷᱟᱹᱛᱤᱨ ᱜᱮ ᱠᱤᱪᱷᱩ ᱦᱚᱲ ᱫᱚ ᱨᱤᱪᱟᱨᱡᱽ ᱤᱧ ᱧᱮᱞ ᱟᱠᱟᱜ ᱠᱚᱣᱟ᱾
ᱦᱳᱭ᱾
ᱦᱩᱸ᱾
ᱟᱫᱚ ᱦᱚᱸᱜ-ᱚᱭᱼᱼ
ᱟᱨ ᱯᱟᱲᱦᱟᱣ ᱫᱚ ᱟᱫᱚ ᱛᱟᱦᱞᱮ ᱜᱚᱝᱠᱮ ᱟᱫᱚ ᱯᱩᱨᱟᱹᱣ ᱫᱚ ᱛᱤᱥ ᱟᱫᱚ ᱯᱩᱨᱟᱹᱜ-ᱟ ᱥᱮᱼᱼ ᱮᱠᱷᱚᱱ ᱱᱚᱸᱠᱟ ᱫᱤᱨᱤ ᱧᱚᱜ ᱜᱮᱭᱟ?
ᱯᱟᱲᱦᱟᱣ ᱫᱚ ᱟᱹᱞᱤᱧ ᱫᱚ ᱟᱰᱤ ᱫᱤᱱ ᱨᱤᱞᱤᱧ ᱪᱟᱵᱟ ᱠᱟᱜ-ᱟ᱾ ᱢᱟᱱᱮ ᱯᱩᱨᱟᱹᱣ ᱫᱩᱞᱤᱧ ᱯᱩᱨᱟᱹᱣ ᱠᱟᱜ-ᱟ᱾ ᱟᱫᱚ ᱱᱤᱛᱚᱜ ᱫᱚ ᱦᱮᱸ ᱪᱟᱹᱠᱨᱤ ᱵᱟᱹᱠᱨᱤ ᱠᱚ ᱨᱮ ᱱᱟᱜ ᱪᱷᱩᱴᱟᱹᱣ ᱦᱩᱭ ᱠᱟᱱᱟ ᱡᱟᱦᱟᱸ ᱞᱮᱠᱟ ᱨᱮ ᱼᱼ ᱮᱸᱭ ᱯᱚᱨᱮᱫ ᱫᱤᱱ ᱨᱮ ᱦᱟᱯᱮᱱ ᱫᱤᱱ ᱨᱮ ᱮᱦ ᱛᱟᱦᱮᱸ ᱜᱟᱱᱚᱜ ᱢᱟ᱾ ᱠᱟ ᱪᱷᱩᱴ ᱟᱹᱣ ᱦᱩᱭ ᱠᱟᱱᱟ ᱟᱨ ᱪᱷᱩᱴ ᱟᱹᱣ ᱞᱮᱠᱟ ᱜᱮ ᱛᱟᱦᱮᱸ ᱦᱩᱭᱩᱜ-ᱟ ᱛᱤᱱᱟᱹᱜ ᱫᱤᱱ ᱵᱚᱭᱮᱥᱼᱼ ᱢᱮᱱᱟᱜ-ᱟ ᱟᱫᱚ ᱵᱚᱭᱚᱥ ᱯᱟᱨᱚᱢ ᱞᱮᱱ ᱠᱷᱟᱱ ᱦᱮᱸ ᱱᱚᱣᱟ ᱫᱚᱼᱼ ᱟᱹᱞᱤᱧ ᱦᱩᱞᱤᱧ ᱵᱟᱲᱟ ᱭᱟ ᱡᱮ ᱵᱚᱭᱚᱥ ᱯᱟᱨᱚᱢᱼᱼ ᱞᱮᱱ ᱠᱷᱟᱱ ᱡᱟᱦᱟᱸᱱ ᱠᱟᱢᱤ ᱜᱤᱞᱤᱧ ᱪᱟᱞᱟᱣ ᱫᱟᱲᱮ ᱭᱟᱜ-ᱟ ᱠᱳᱢ ᱯᱟᱱᱤ ᱨᱮ ᱠᱟᱢᱤ ᱫᱩᱞᱤᱧ ᱪᱟᱞᱟᱣ ᱫᱟᱲᱮ ᱭᱟᱜ-ᱟ ᱠᱤᱱᱛᱩ ᱵᱚᱭᱚᱥᱼᱼ ᱵᱚᱭᱮᱥ ᱢᱮᱱᱟᱜ ᱵᱳᱨ ᱫᱚ ᱞᱤᱧ ᱯᱟᱲᱷᱟᱜ ᱤᱱᱟᱹ ᱠᱷᱟᱹ ᱠᱷᱟᱹᱛᱤᱨ ᱜᱮ ᱟᱹᱞᱤᱧ ᱢᱮᱱᱟᱜ ᱞᱤᱧᱟᱹ ᱵᱟ ᱠᱷᱟᱱ ᱛᱚ ᱱᱚᱸᱰᱮ ᱫᱚ ᱟᱹᱞᱤᱧ ᱫᱚ ᱵᱮᱠᱟᱨ ᱫᱚ ᱵᱟᱹᱞᱤᱧ ᱛᱟᱦᱮᱸ ᱠᱚᱜᱼᱟ ᱪᱮᱫᱟᱜ ᱥᱮ ᱮᱻᱻ ᱚ ᱚᱲᱟᱜ ᱠᱷᱚ ᱱᱟᱜ ᱯᱚᱭᱥᱟ ᱠᱚ ᱵᱷᱮ ᱡᱟᱭᱟ ᱟᱹᱞᱤᱧ ᱫᱟᱬᱮ ᱭᱟᱜ ᱞᱤᱧ ᱚᱱᱠᱟ ᱫᱚ ᱵᱟᱝ, ᱠᱟᱛᱷᱟ ᱦᱩᱭᱩᱜ ᱠᱟᱱᱟ ᱵᱚᱭᱮᱥ ᱢᱮᱱᱟᱜ ᱨᱮ ᱟᱹᱞᱤᱧ ᱱᱚᱸᱰᱮ ᱠᱟᱹᱢᱤ ᱢᱟᱱᱮ ᱯᱟᱲ ᱦᱟᱣ ᱨᱮ ᱤᱭᱟᱹ ᱢᱮᱱᱟᱜ ᱞᱤᱧᱟᱹ ᱵᱚᱭᱮᱥ ᱡᱩᱫᱤ ᱪᱟᱵᱟᱜᱼᱟ ᱡᱚ ᱠᱷᱚᱱ ᱵᱚᱭᱮᱥ ᱠᱚ ᱯᱟᱨᱚᱢ ᱪᱟᱵᱟᱜᱼᱟ ᱛᱚ ᱠᱷᱚᱱ ᱫᱚ ᱟᱫᱚ ᱞᱤᱧ ᱢᱚᱱᱮ ᱭᱟ ᱵᱟᱦᱮ ᱨᱮ ᱠᱟᱹᱢᱤ ᱥᱮᱱ ᱪᱟᱞᱟᱜ ᱦᱩᱭᱩᱜᱼᱟ ᱠᱳᱢ ᱯᱟᱱᱤ ᱠᱚ ᱨᱮ ᱚᱱᱟ ᱠᱩ ᱞᱤᱧ ᱢᱚᱱᱮ ᱠᱟᱜᱼᱟ ᱟᱨ ᱱᱤᱛᱚᱜ ᱫᱚ ᱯᱟᱲ ᱦᱟᱣ ᱜᱮ ᱫᱚᱨ ᱠᱟ ᱨᱚᱜ-ᱟ᱾
ᱦᱳᱭ ᱟᱫᱚ ᱦᱚᱸᱜᱼᱚᱭ ᱮᱸ ᱪᱮᱥᱴᱟ ᱡᱟᱦᱟᱸ ᱠᱚ ᱢᱮᱱᱟᱜᱼᱟ ᱚᱱᱟ ᱪᱮᱥᱴᱟ ᱨᱮ ᱛᱟᱦᱮᱱ ᱦᱩᱭᱩᱜᱼᱟ ᱟᱨ ᱵᱟᱝ ᱠᱷᱟᱱ ᱫᱚ ᱟᱹᱰᱤ ᱦᱚᱲᱜᱮ ᱚᱱᱠᱟ ᱪᱮᱥᱴᱟ ᱫᱚ ᱵᱟᱝ ᱠᱚ ᱪᱮᱥᱴᱟᱭᱟ ᱟᱫᱚ ᱦᱚᱜ-ᱚᱭ ᱚᱞᱚᱜ ᱯᱟᱲᱦᱟᱣ ᱠᱟᱛᱮᱜ ᱛᱟᱨᱯᱚᱨᱮ ᱦᱚᱜ-ᱚᱭ ᱟᱫᱚᱢ ᱮᱸ ᱰᱤᱜᱽᱨᱤ ᱠᱮᱫ ᱛᱮ ᱟᱫᱚᱢ ᱫᱩᱲᱩᱵ ᱟᱠᱟᱱᱟ ᱟᱫᱚ ᱪᱮᱫ ᱦᱚᱸ ᱵᱟᱢ ᱪᱤᱠᱟᱹ ᱵᱟᱲᱟ ᱭᱮᱫᱟ ᱟᱫᱚᱢ ᱞᱟᱹᱭᱟ ᱦᱟᱯᱮ ᱟᱫᱚᱧ ᱦᱚᱜᱼᱚᱭ ᱛᱚᱧ ᱯᱟᱲᱦᱟᱜ ᱱᱚᱝᱠᱟ ᱠᱟᱛᱮᱫ ᱦᱚᱸ ᱧᱟᱢ ᱫᱚ ᱵᱟᱝ ᱧᱟᱢᱚᱜᱚᱜᱼᱟ ᱱᱚᱸᱰᱮ ᱟᱢ ᱟᱨᱚ ᱯᱟᱲᱦᱟᱣ ᱠᱟᱛᱮᱫ ᱨᱮᱦᱚᱸ ᱟᱨᱚ ᱪᱟᱹᱠᱨᱤ ᱞᱟᱹᱜᱤᱫ ᱟᱞᱟᱫᱟ ᱵᱷᱟᱵᱽᱛᱮ ᱟᱨᱚ ᱪᱮᱥᱴᱟ ᱞᱟᱜᱟᱣᱢᱟ᱾ ᱱᱚᱜᱼᱚᱭ ᱱᱚᱝᱠᱟ ᱟᱵᱚᱣᱟᱜ ᱟᱠᱷᱟᱡ ᱱᱚᱝᱠᱟ ᱚᱞᱚᱜ ᱯᱟᱲᱦᱟᱣ ᱨᱮᱱᱟᱜ ᱥᱤᱥᱴᱮᱢ ᱛᱟᱵᱚ ᱟᱠᱷᱟᱱ ᱟᱨ ᱱᱚᱜ-ᱚᱭ ᱡᱟᱦᱟᱸ ᱡᱩᱫᱤᱢ ᱟᱨ ᱚᱞᱚᱜ ᱯᱟᱲᱦᱟᱜ ᱱᱚᱜ-ᱚᱭ ᱰᱤᱜᱽᱨᱤ ᱠᱮᱫᱟᱢ ᱴᱷᱤᱠ ᱜᱮᱭᱟ᱾ ᱟᱫᱚ ᱱᱚᱣᱟ ᱡᱩᱫᱤᱢ ᱪᱟᱹᱠᱨᱤᱭᱟ ᱟᱨᱚ ᱥᱮ ᱯᱟᱲᱦᱟᱣ ᱞᱟᱜᱟᱣᱟᱢ ᱠᱟᱱᱟ ᱥᱮ ᱟᱨᱚ
ᱦᱩᱸ ᱦᱩᱸ
ᱰᱤᱜᱽᱨᱤ ᱨᱮᱱᱟᱜ ᱢᱤᱫᱴᱟᱝ ᱟᱞᱟᱫᱟ ᱯᱟᱲᱦᱟᱣ ᱞᱟᱜᱟᱣᱱᱟ ᱛᱟᱯᱚᱨ ᱟᱨᱚ ᱪᱟᱹᱠᱨᱤ ᱨᱮᱱᱟᱜ ᱢᱤᱫᱴᱟᱝ ᱟᱨᱚ ᱟᱞᱟᱫᱟ ᱯᱟᱲᱦᱟᱣ ᱞᱟᱜᱟᱜ ᱠᱟᱱᱟ᱾
ᱦᱩᱸ ᱦᱩᱸ ᱟᱫᱚ ᱠᱟᱛᱷᱟ ᱦᱩᱭᱩᱜ ᱠᱟᱱᱟ ᱜᱚᱝᱠᱮ ᱟᱹᱰᱤ ᱱᱤᱛᱚᱜ ᱫᱚ ᱟᱹᱰᱤᱜᱟᱱ ᱠᱚ ᱢᱟᱱᱮ ᱠᱚᱢᱯᱤᱴᱤᱥᱮᱱ ᱥᱮᱴᱮᱨ ᱠᱟᱱᱟ ᱥᱮ ᱟᱹᱰᱤᱜᱟᱱ ᱜᱮ ᱱᱤᱛᱚᱜ ᱫᱚ ᱚᱱᱟ ᱠᱷᱟᱹᱛᱤᱨ ᱜᱮ ᱤᱭᱟᱹ ᱫᱚ ᱟᱞᱟᱫᱟ ᱛᱮ ᱯᱚᱨᱤᱠᱷᱟ ᱫᱚ ᱦᱩᱭᱩᱜ ᱠᱟᱱᱟ᱾ ᱱᱚᱛᱮ ᱫᱚ ᱰᱤᱜᱽᱨᱤᱭᱮᱜᱼᱟ ᱠᱚ ᱡᱷᱚᱛᱚᱣ ᱠᱚ ᱰᱤᱜᱽᱨᱤᱭᱮᱜᱼᱟ᱾ ᱟᱢ ᱤᱧ ᱡᱚᱛᱚ ᱦᱚᱲ ᱜᱮᱵᱩᱱ ᱰᱤᱜᱽᱨᱤᱭᱮᱜᱼᱟ ᱥᱮ ᱦᱟᱱᱤ ᱛᱚ ᱞᱤᱢᱤᱴ ᱨᱮᱱᱟᱜ ᱦᱟᱛᱟᱣ ᱠᱚᱣᱟᱭ ᱥᱮ ᱩᱱᱤ ᱛᱤᱱᱟᱹᱜ ᱦᱚᱭᱛᱳ ᱥᱤᱴ ᱢᱮᱱᱟᱜᱼᱟ ᱢᱚᱬᱮ ᱜᱚᱴᱟᱝ ᱚᱸᱰᱮ ᱡᱩᱫᱤ ᱟᱢ ᱡᱩᱫᱤ ᱦᱟᱡᱟᱨ ᱡᱚᱱᱮᱢ ᱪᱟᱞᱟᱜᱼᱟ ᱯᱚᱧᱪᱟᱥ ᱦᱟᱡᱟᱨ ᱡᱚᱱᱮᱢ ᱪᱟᱞᱟᱣ ᱠᱟᱱᱟ ᱛᱟᱦᱚᱞᱮ ᱩᱱᱤ ᱛᱚ ᱵᱟᱭ ᱦᱟᱛᱟᱣ ᱢᱮᱭᱟ ᱫᱚᱥ ᱢᱚᱬᱮ ᱜᱚᱴᱟᱝ ᱥᱤᱴ ᱢᱮᱱᱟᱜ ᱛᱟᱭᱟ ᱤᱱᱟᱹ ᱠᱷᱟᱹᱛᱤᱨ ᱜᱮ ᱯᱚᱨᱤᱠᱷᱟ ᱨᱮ ᱡᱟᱦᱟᱸᱭ ᱯᱟᱥᱟᱠᱩ ᱩᱱᱠᱩ ᱜᱮ ᱪᱟᱹᱠᱨᱤ ᱠᱚ ᱧᱟᱢᱟ ᱚᱱᱟ ᱠᱷᱟᱹᱛᱤᱨ ᱜᱮ ᱯᱚᱨᱤᱠᱷᱟ ᱟᱹᱞᱤᱧ ᱫᱚ ᱟᱹᱞᱤᱧᱟᱜ ᱵᱩᱡᱷᱟᱹᱣ ᱛᱮᱫᱚ᱾ ᱟᱫᱚ ᱦᱟᱸᱜ ᱪᱮᱫ ᱞᱮᱠᱟ ᱥᱚᱨᱠᱟᱨᱟᱜ ᱪᱮᱫ ᱞᱮᱠᱟ ᱠᱟᱜᱼᱟᱭ ᱟᱫᱚ ᱠᱟᱛᱷᱟ ᱦᱩᱭᱩᱜ ᱠᱟᱱᱟ ᱟᱨ ᱦᱚᱭᱛᱳ ᱠᱤᱪᱷᱩ ᱜᱟᱱ ᱦᱚᱲ ᱫᱚ ᱧᱮᱞ ᱠᱚᱢ ᱟᱹᱰᱤ ᱫᱤᱱ ᱨᱮ ᱰᱤᱜᱽᱨᱤ ᱟᱠᱟᱜ-ᱟᱭ᱾ ᱟᱫᱚ ᱡᱟᱦᱟᱸᱭ ᱡᱟᱦᱟᱸᱭ ᱟᱡᱟᱜ ᱰᱤᱜᱽᱨᱤ ᱯᱟᱲᱦᱟᱣ ᱠᱟᱱ ᱛᱟᱭᱟ ᱚᱱᱟ ᱢᱟ ᱟᱡ ᱢᱟ ᱦᱤᱲᱤᱧ ᱪᱟᱵᱟ ᱟᱠᱟᱜᱼᱟ ᱜᱤᱫᱽᱨᱟᱹ ᱪᱤᱠᱟᱹ ᱛᱮ ᱯᱟᱲᱦᱟᱣ ᱠᱚᱣᱟᱭ
ᱛᱚ ᱤᱱᱟᱹ ᱠᱷᱟᱹᱛᱤᱨ ᱜᱮ ᱯᱟᱲᱦᱟᱣ ᱨᱮ ᱛᱟᱦᱮᱸ ᱞᱮᱱᱠᱷᱟᱱ ᱚᱱᱟ ᱠᱚ ᱜᱤᱫᱽᱨᱟᱹᱢ ᱯᱟᱲᱦᱟᱣ ᱫᱟᱲᱮᱭᱟ ᱡᱮ ᱵᱟᱝᱟ ᱱᱚᱣᱟ ᱫᱚ ᱱᱚᱝᱠᱟ ᱵᱚᱱ ᱮᱠᱷᱟᱱ ᱛᱚ ᱰᱤᱜᱽᱨᱤ ᱛᱚ ᱦᱮᱸ ᱮᱸ ᱦᱟᱹᱱᱤ ᱫᱚᱥ ᱵᱚᱪᱷᱚᱨ ᱞᱟᱦᱟᱨᱮᱭ ᱰᱤᱜᱽᱨᱤ ᱟᱠᱟᱫᱼ ᱟᱭ ᱟᱨ ᱱᱤᱛᱚᱜ ᱡᱩᱫᱤ ᱤᱱᱠᱟᱹ ᱛᱮᱜᱮ ᱪᱟᱹᱠᱨᱤ ᱧᱟᱢᱟᱭ ᱛᱚ ᱜᱤᱫ ᱜᱤᱫᱽᱨᱟᱹ ᱛᱚᱠᱚ ᱠᱷᱟᱨᱟᱯᱚᱜᱼᱟ ᱥᱮ
ᱦᱳᱭ ᱜᱚᱢᱠᱮ ᱟᱫᱚ ᱚᱱᱟ ᱜᱮ ᱮᱸ ᱟᱵᱚ ᱫᱚ ᱪᱷᱩᱴᱟᱹᱣ ᱞᱟᱜᱟᱣ ᱵᱚᱱᱟ ᱚᱱᱟ ᱡᱚᱯᱲᱟᱣ ᱛᱟᱦᱮᱱ ᱦᱩᱭᱩᱜᱼᱟ ᱵᱟᱠᱷᱟᱡ ᱡᱟᱦᱟᱸᱢ ᱚᱞᱚᱜ ᱯᱟᱲᱦᱟᱣ ᱟᱠᱟᱱᱟ ᱚᱱᱟ ᱦᱚᱸᱚᱢ ᱦᱤᱲᱤᱧ ᱦᱚᱢ ᱦᱤᱲᱤᱧ ᱫᱟᱲᱮᱭᱟᱜᱼᱟ ᱡᱩᱫᱤ ᱟᱢ ᱯᱟᱲᱦᱟᱣ ᱠᱟᱛᱮᱫ ᱜᱮ ᱡᱩᱫᱤ ᱟᱫᱚ ᱮᱠᱫᱚᱢ ᱵᱟᱢ ᱚᱱᱟ ᱱᱤᱭᱮ ᱵᱟᱢ ᱪᱟᱨᱪᱟᱭᱟ᱾ ᱛᱟᱦᱚᱞᱮ ᱟᱫᱚ ᱮᱠᱫᱚᱢ ᱦᱤᱲᱤᱧ ᱦᱚᱢ ᱫᱟᱲᱮᱭᱟᱜᱼᱟ ᱟᱨ ᱚᱱᱠᱟ ᱫᱚ ᱪᱮᱫ ᱦᱚᱸ ᱱᱟᱣᱟ